ᱦᱮᱞᱳ
ᱦᱮᱞᱳ
ᱦᱳᱭ ᱡᱚᱦᱟᱨ ᱜᱮ ᱜᱚᱢᱠᱮ᱾
ᱦᱚᱸ ᱜᱚᱝᱠᱮ ᱡᱚᱦᱟᱨᱜ ᱜᱮ ᱟᱵᱟᱡ ᱥᱮᱱᱚᱜ ᱠᱟᱱᱟ?
ᱦᱳᱭ ᱦᱤᱡᱩᱜ ᱠᱟᱱ ᱜᱮᱭᱟ ᱟᱨ ᱱᱚᱛᱮᱱᱟᱜ ᱦᱟᱱᱛᱮ ᱥᱮᱱᱚᱜ ᱠᱟᱱᱟ ᱥᱮ ᱵᱟᱝ?
ᱦᱮᱸᱦᱮᱸ ᱦᱤᱡᱩᱜ ᱠᱟᱱᱟ, ᱢᱤᱫᱫᱷᱟ ᱢᱤᱫᱫᱷᱟ ᱵᱟᱭ ᱥᱮᱱᱚᱜ ᱠᱟᱱᱟ ᱛᱚ,
ᱦᱳᱭ ᱚᱱᱟᱢᱟ ᱠᱟᱱ ᱜᱮᱭᱟ ᱮᱱᱛᱮ ᱛᱤᱱ ᱜᱷᱟᱹᱲᱤᱡ ᱴᱟᱣᱟᱨ ᱠᱚ ᱱᱟᱦᱟᱜ ᱛᱟᱦᱮᱱ ᱠᱟᱱᱟ ᱩᱱ ᱜᱷᱟᱹᱲᱤᱡ ᱫᱚ ᱱᱟᱦᱟᱜᱜ ᱱᱟᱯᱟᱭ ᱜᱮ᱾ ᱟᱡᱚᱢᱚᱜ ᱠᱟᱱᱟ ᱨᱚᱲ ᱠᱚ ᱥᱟᱯᱷᱟ ᱥᱟᱯᱷᱟ ᱟᱨ ᱛᱤᱱ ᱜᱷᱟᱹᱲᱤᱡ ᱫᱚ ᱱᱟᱦᱟᱜ ᱵᱟᱭ ᱟᱡᱚᱢᱚᱜ ᱠᱟᱱᱟ ᱦᱳᱭᱥᱮ?
ᱦᱮᱸ ᱦᱮᱸ ᱪᱮᱫ ᱞᱮᱠᱟᱛᱮ ᱦᱮᱸᱱᱟᱜ, ᱦᱮᱞᱳ
ᱛᱟᱦᱚᱞᱮ ᱜᱚᱢᱠᱮ ᱪᱮᱫ ᱠᱚ ᱢᱮᱱᱟ ᱱᱚᱣᱟ ᱟᱨ ᱨᱟᱹᱜᱤ ᱵᱟᱨᱮᱛᱮᱞᱟᱝ ᱜᱟᱞᱢᱟᱨᱟᱣ ᱞᱮᱱᱠᱷᱟᱱ ᱟᱹᱰᱤ ᱵᱮᱥ ᱦᱩᱭ ᱠᱚᱜ-ᱟ ᱨᱟᱸᱜᱟᱣᱟᱞᱟ ᱴᱚᱯᱤᱠ᱾
ᱨᱟᱹᱜᱤ ᱵᱚᱞᱮ ᱦᱚᱲᱟᱜ ᱪᱮᱫᱟᱜ ᱨᱟᱹᱜᱤ ᱦᱤᱡᱩᱜ-ᱟ, ᱪᱮᱠᱟ ᱠᱟᱛᱮᱫ ᱵᱚᱱ ᱠᱚᱱᱴᱨᱳᱞ ᱞᱮᱠᱷᱟᱡ ᱵᱟᱛᱨᱟᱣ ᱦᱩᱭᱩᱜ-ᱟ ᱦᱳᱭ ᱥᱮ?
ᱦᱳᱭ ᱪᱮᱫᱟᱜ ᱡᱮ ᱱᱟᱦᱟᱜ ᱧᱮᱞᱟᱵᱚᱱ ᱢᱟᱹᱱᱢᱤᱭᱟᱜ ᱦᱚᱲᱢᱚ ᱨᱮ ᱢᱟᱹᱱᱢᱤ ᱨᱮ ᱨᱟᱹᱜᱤ ᱫᱚ ᱱᱟᱦᱟᱜ ᱛᱟᱦᱮᱱ ᱠᱟᱱ ᱜᱮᱭᱟ, ᱦᱳᱭᱥᱮ?
ᱦᱮᱸ
ᱡᱷᱚᱛᱚ ᱦᱚᱲ ᱴᱷᱮᱱ ᱜᱮ ᱦᱮᱱᱟᱜ-ᱟ᱾
ᱢᱚᱸᱡᱽ ᱦᱚᱲ ᱦᱚᱸᱠᱚ ᱨᱟᱹᱜᱤᱜ ᱠᱟᱱ ᱜᱮᱭᱟ, ᱵᱟᱹᱲᱤᱡ ᱦᱚᱲ ᱦᱚᱸᱠᱚ ᱨᱟᱹᱜᱤᱜ ᱠᱟᱱ ᱜᱮᱭᱟ, ᱢᱟᱱᱮ ᱨᱟᱹᱜᱤ ᱫᱚ ᱢᱟᱱᱮ ᱡᱚᱛᱚ ᱦᱚᱲ ᱴᱷᱮᱱ ᱜᱮ ᱛᱟᱦᱮᱱᱚᱜ᱾ ᱠᱟᱱᱟ ᱦᱳᱭ ᱥᱮ?
ᱦᱮᱸ ᱦᱩᱸ
ᱦᱳᱭ ᱟᱨ ᱡᱮᱢᱚᱱ ᱡᱮᱢᱚᱱ ᱵᱚᱭᱮᱥ ᱟᱫᱚ ᱦᱳᱭ ᱟᱫᱚ ᱛᱟᱦᱚᱞᱮ ᱮᱛᱚᱦᱚᱞ ᱛᱟᱞᱟᱝ ᱢᱮ᱾
ᱤᱧ ᱢᱟ ᱱᱟᱜ ᱤᱱᱟᱹᱜ ᱵᱟᱹᱧ ᱵᱟᱲᱟᱭᱟ ᱟᱹᱵᱤᱱ ᱜᱮ ᱮᱛᱚᱦᱚᱵ ᱵᱤᱱ᱾
ᱟᱪᱪᱷᱟ ᱟᱪᱪᱷᱟ᱾ ᱦᱳᱭ ᱦᱮᱸ ᱛᱟᱦᱚᱞᱮ ᱢᱟᱱᱮ ᱵᱟᱵᱮᱱ ᱨᱟᱹᱜᱤᱜ ᱛᱟᱦᱮᱱᱟ ᱪᱮᱫ? ᱛᱟᱦᱚᱞᱮ ᱜᱚᱝᱠᱮ ᱞᱤᱧ ᱞᱟᱹᱭᱮᱫ ᱠᱟᱱᱟ᱾ ᱦᱮᱸ ᱨᱟᱹᱜᱤ ᱵᱟᱨᱮᱛᱮ ᱨᱟᱹᱜᱤ ᱫᱚ ᱢᱟᱹᱱᱢᱤᱭᱟᱜ ᱡᱤᱵᱚᱱ ᱨᱮ ᱱᱚᱝᱠᱟᱱ ᱡᱤᱱᱤᱥ ᱠᱟᱱᱟ, ᱡᱟᱦᱟᱸ ᱫᱚ ᱨᱟᱸᱜᱟᱣ ᱟᱛᱮᱜ ᱩᱱᱤ ᱡᱟᱦᱟᱱᱟᱜ ᱟᱸ ᱵᱟᱹᱲᱤᱡ ᱦᱚᱭ ᱪᱤᱠᱟᱹ ᱫᱟᱲᱮᱭᱟᱜ-ᱟ ᱡᱮᱢᱚᱱ ᱡᱟᱦᱟᱸᱭ ᱨᱤᱴᱷᱟ ᱨᱮᱴᱷᱤ ᱡᱟᱦᱟᱸᱭ ᱚᱲᱟᱜ ᱨᱮ ᱨᱚᱲ ᱠᱚ ᱥᱟᱱᱟᱢ ᱦᱚᱲ ᱠᱚ ᱨᱚᱲᱮᱭᱟ ᱩᱱᱤᱭᱟᱜ ᱵᱚᱦᱚᱜ ᱨᱮ ᱚᱱᱟ ᱡᱤᱱᱤᱥ ᱜᱮ ᱟᱹᱪᱩᱨᱚᱜ-ᱟ ᱟᱨ ᱩᱱᱤᱭ ᱦᱟᱸᱜ ᱮ ᱨᱟᱸᱜᱟᱣ ᱡᱟᱣᱨᱟᱜ-ᱟ ᱟᱨ ᱡᱚᱠᱷᱚᱱᱮ ᱨᱟᱸᱜᱟᱜ-ᱟ ᱩᱱ ᱥᱩᱢᱚᱭ ᱫᱚ ᱚᱠᱚᱭ ᱵᱟᱭ ᱧᱮᱞ ᱴᱷᱤᱠ ᱠᱚᱣᱟ ᱦᱳᱭᱥᱮ ᱛᱚ ᱨᱟᱸᱜᱟᱣ ᱫᱚ ᱱᱟᱦᱟᱸᱜ ᱟᱹᱰᱤ ᱵᱟᱹᱲᱤᱡ ᱡᱤᱱᱤᱥ ᱠᱟᱱᱟ
ᱵᱩᱜᱤ ᱚᱠᱟ ᱵᱟᱹᱲᱤᱡ ᱵᱟᱠᱚ ᱴᱷᱤᱠᱟᱹ ᱫᱟᱲᱮᱭᱟᱜ-ᱟ
ᱦᱳᱭ ᱦᱳᱭ ᱟᱨ ᱡᱟᱦᱟᱸᱭ ᱨᱟᱸᱜᱟᱣ ᱦᱚᱪᱚ ᱵᱚᱱᱟᱭ ᱥᱮ ᱨᱟᱸᱜᱟᱣ ᱦᱚᱪᱚ ᱢᱮᱭᱟᱭ ᱩᱱᱤ ᱦᱚᱲ ᱫᱚ ᱱᱟᱦᱟᱸᱜ ᱟᱨᱦᱚᱸ ᱵᱟᱭ ᱴᱷᱤᱠᱟᱹ ᱪᱮᱫᱟᱜ ᱡᱮ ᱩᱱᱤ ᱫᱚ ᱚᱱᱟ ᱜᱮᱭ ᱠᱷᱚᱡᱚᱜ-ᱟ ᱡᱮ ᱱᱩᱭ ᱦᱚᱲᱮ ᱨᱟᱸᱜᱟᱣ ᱪᱮᱫ ᱞᱮᱠᱟ ᱠᱟᱛᱮ ᱤᱧ ᱨᱟᱸᱜᱟᱣ ᱚᱪᱚᱭᱮᱭᱟ ᱪᱮᱫ ᱞᱮᱠᱟ ᱠᱟᱛᱮ ᱩᱱᱤᱧ ᱟᱹᱲᱤᱥ ᱦᱚᱪᱚᱭᱮᱭᱟ ᱦᱳᱭᱥᱮ ᱤᱱᱟᱹ ᱡᱤᱱᱤᱥ ᱜᱮᱠᱚ ᱦᱩᱫᱤᱥ ᱟᱨ ᱩᱱᱤ ᱪᱟᱦᱟᱣᱟ ᱠᱤ ᱟᱢ ᱨᱟᱸᱜᱟᱣ ᱠᱟᱛᱮᱫ ᱟᱢᱟᱜ ᱵᱚᱦᱚᱜ ᱵᱟᱹᱲᱤᱡᱚᱜ ᱟᱨ ᱵᱟᱹᱲᱤᱡ ᱠᱟᱛᱮᱢ ᱯᱟᱜᱽᱞᱟ ᱩᱱᱟᱹᱜ ᱦᱟᱹᱵᱤᱡ ᱦᱚᱸ ᱦᱚᱲ ᱠᱚ ᱦᱩᱫᱤᱥ ᱛᱟᱦᱮᱱᱟ ᱦᱮᱸᱥᱮ ᱟᱢᱮ ᱨᱟᱸᱜᱟᱣ ᱦᱚᱪᱚ ᱢᱮᱭᱟ ᱛᱚ ᱱᱚᱜ-ᱚ ᱱᱚᱣᱟ ᱡᱤᱱᱤᱥ ᱴᱟᱜ ᱨᱟᱸᱜᱟᱣ ᱚᱱᱠᱟᱱ ᱡᱤᱱᱤᱥ ᱠᱟᱱᱟ ᱟᱯᱱᱟᱨ ᱠᱚᱱᱴᱨᱳᱞ ᱡᱩᱫᱤ ᱟᱵᱚ ᱵᱚᱱ ᱧᱟᱢ ᱠᱮᱜ-ᱟ ᱛᱚᱵᱮ ᱟᱵᱚ ᱡᱟᱦᱟᱸ ᱡᱟᱭᱜᱟ ᱨᱮᱜᱮ ᱟᱵᱚ ᱟ ᱨᱟᱸᱜᱟᱣ ᱦᱚᱪᱚ ᱵᱚᱱᱟ ᱠᱚᱥᱮ ᱡᱟᱦᱟᱱᱟᱜ ᱜᱮ ᱛᱟᱦᱚᱞᱮ ᱟᱵᱚᱣᱟᱜ ᱱᱩᱠᱥᱟᱱ ᱵᱟᱝ ᱦᱩᱭᱩᱜᱼᱟ ᱡᱟᱦᱟᱱᱟᱜ ᱠᱷᱳᱛ ᱛᱤ ᱠᱚ ᱵᱟᱝ ᱦᱩᱭᱩᱜᱼᱟ ᱪᱮᱫᱟᱜ ᱡᱮ ᱟᱢ ᱵᱟᱢ ᱨᱟᱸᱜᱟᱼᱟ ᱟᱨᱮᱢ ᱨᱟᱸᱜᱟᱣ ᱞᱮᱱᱠᱷᱟᱡ ᱦᱟᱸᱜ ᱮᱢ ᱨᱟᱸᱜᱟᱣ ᱨᱮᱱ ᱦᱟᱸᱜ ᱦᱚᱲ ᱦᱚᱸᱢ ᱜᱚᱡ ᱫᱟᱲᱮᱭᱟᱭᱟ ᱦᱳᱭᱥᱮ
ᱦᱮᱸ ᱦᱮᱸ ᱤᱧ ᱡᱚᱦᱚᱜ ᱫᱚ ᱵᱟᱢ ᱴᱷᱤᱠᱟᱹ ᱫᱟᱲᱮᱭᱟᱜᱼᱟ ᱴᱷᱤᱠ ᱮᱢ ᱠᱚᱨᱟᱣᱮᱫᱼᱟ ᱥᱮ ᱵᱷᱩᱞᱮᱢ ᱠᱚᱨᱟᱣᱮᱫᱼᱟ
ᱦᱮᱸ ᱡᱟᱹᱯ ᱢᱚᱱᱟᱹᱧ ᱦᱮᱸᱭ ᱟᱫᱚ ᱟᱵᱮᱱ ᱦᱚᱸ ᱢᱤᱫ ᱵᱟᱨ ᱠᱟᱛᱷᱟ ᱞᱟᱹᱭ ᱟᱸᱡᱚᱢ ᱵᱮᱱ ᱱᱚᱣᱟ ᱨᱟᱸᱜᱟᱣ ᱟᱵᱮᱱ ᱛᱟᱦᱚᱞᱮ ᱵᱮᱱ ᱡᱚᱠᱷᱚᱱ ᱵᱮᱱ ᱨᱟᱸᱜᱟᱜ ᱛᱟᱦᱮᱱᱟ ᱛᱟᱦᱚᱞᱮ ᱛᱚᱠᱷᱚᱱ ᱪᱮᱫ ᱠᱚᱵᱮᱱ ᱪᱮᱠᱟᱭ ᱛᱟᱦᱮᱱᱟ
ᱟᱸᱭᱲᱟ ᱜᱮ ᱞᱤ ᱱᱝᱠᱟᱢ ᱢᱟ ᱡᱟᱦᱟᱸ ᱢᱚᱛᱞᱚᱵᱽ ᱢᱚᱱ ᱤᱭᱟᱹᱨᱮ ᱪᱟᱹᱞᱩᱜᱼᱟ ᱚᱱᱟᱜᱮᱢ ᱠᱚᱨᱟᱟᱣᱟ ᱚᱠᱟ ᱢᱚᱛᱞᱚᱵᱽ ᱴᱷᱤᱠ ᱚᱠᱟ ᱵᱷᱩᱞ ᱚᱠᱟ ᱵᱟᱢ ᱴᱷᱤᱠᱟᱹ ᱫᱟᱲᱮᱭᱟᱜᱼᱟ ᱚᱱᱠᱟ ᱜᱮ ᱟᱫᱚ ᱪᱮᱫ
ᱦᱳᱭ ᱟᱨ ᱢᱤᱫ ᱵᱟᱨ ᱦᱚᱲ ᱫᱚ ᱱᱟᱦᱟᱸᱜ ᱡᱩᱫᱤ ᱠᱚ ᱨᱟᱸᱜᱟᱣ ᱞᱮᱱᱠᱷᱟᱡ ᱱᱟᱦᱟᱸᱜ ᱟᱫᱚ ᱵᱷᱤᱛ ᱠᱚᱠᱚ ᱯᱷᱟᱭᱤᱴ ᱛᱟᱦᱮᱱᱟ ᱟᱨ ᱡᱟᱦᱟᱱᱟᱜ ᱥᱟᱢᱟᱱ ᱠᱚᱠᱚ ᱧᱮᱞᱟ ᱚᱱᱟ ᱠᱚ ᱠᱚᱲᱥᱟᱭ ᱛᱟᱦᱮᱱᱟ ᱦᱳᱭ ᱥᱮ ᱟᱫᱚ ᱨᱟᱸᱜᱟᱣ ᱛᱮ ᱱᱟᱦᱟᱸᱜ ᱩᱱᱤ ᱵᱟᱭ ᱵᱩᱡᱽ ᱫᱟᱲᱮᱭᱟᱜᱼᱟ ᱢᱤᱫ ᱵᱟᱨ ᱠᱚᱫᱚ ᱱᱟᱦᱟᱸᱜ ᱮᱢ ᱧᱮᱞ ᱠᱚᱣᱟ ᱟᱨ ᱢᱳᱵᱟᱹᱭᱤᱞ ᱠᱚᱠᱚ ᱛᱟᱣᱟᱜ ᱜᱮᱡᱮᱨ ᱜᱚᱞ ᱠᱟᱜᱼᱟ ᱟᱨ ᱟᱹᱰᱤ ᱟᱹᱰᱤ ᱜᱟᱱ ᱚᱱᱠᱟᱱ ᱢᱤᱫ ᱵᱟᱨ ᱦᱚᱲ ᱠᱚᱫᱚ ᱱᱟᱦᱟᱸᱜ ᱫᱟᱫᱟᱞ ᱜᱮᱠᱚ ᱪᱷᱩᱴᱟᱹᱜᱼᱟ ᱛᱚ ᱚᱱᱠᱟ ᱜᱮ ᱨᱟᱸᱜᱟᱣ ᱨᱮᱱᱟᱜ ᱫᱚ ᱟᱭᱢᱟ ᱨᱚᱠᱚᱢ ᱠᱟᱨᱚᱱ ᱢᱮᱱᱟᱜᱼᱟ ᱟᱭᱢᱟ ᱨᱚᱠᱚᱢ ᱟᱵᱚ ᱦᱚᱲ ᱵᱚᱱ ᱨᱟᱸᱜᱟᱜ ᱛᱟᱦᱮᱱᱟ ᱢᱮᱱᱠᱷᱟᱱ ᱱᱚᱣᱟ ᱦᱚᱸ ᱦᱩᱫᱤᱥ ᱫᱚᱨᱠᱟᱨ ᱡᱮ ᱟᱢ ᱪᱮᱫ ᱞᱮᱠᱟ ᱠᱟᱛᱮᱫ ᱚᱱᱟ ᱨᱟᱸᱜᱟᱣ ᱟᱢ ᱟᱢᱮᱢ ᱥᱟᱢᱲᱟᱣ ᱫᱟᱲᱮᱭᱟᱛᱟᱢᱟ ᱡᱚᱫᱤᱢ ᱨᱟᱸᱜᱟᱣ ᱮᱢ ᱥᱟᱢᱵᱽᱲᱟᱣ ᱫᱟᱲᱮᱭᱟᱛᱟᱢ ᱠᱷᱚᱡ ᱱᱟᱦᱟᱸᱜ ᱟᱢ ᱫᱚ ᱟᱹᱥᱞᱤ ᱡᱤᱣᱮᱫ ᱛᱟᱦᱮᱱ ᱨᱮᱭᱟᱜ ᱥᱮ ᱡᱤᱭᱚᱱ ᱛᱟᱦᱮᱱ ᱨᱮᱭᱟᱜ ᱢᱟᱱᱮ ᱨᱟᱱᱮᱢ ᱧᱟᱢ ᱠᱮᱜᱼᱟ ᱦᱳᱭ ᱥᱮ
ᱦᱮᱸ ᱦᱮᱸ ᱟᱨ ᱚᱠᱟ ᱟᱞᱮ ᱴᱚᱞᱟ ᱴᱚᱞᱟ ᱵᱷᱤᱛᱤᱨ ᱨᱮᱦᱚᱸ ᱟᱞᱮ ᱱᱚᱛᱮᱱᱟᱜ ᱤᱧ ᱠᱟᱛᱷᱟ ᱞᱟᱹᱭᱮᱜᱼᱟ ᱦᱟᱸᱜ ᱠᱤ ᱱᱚᱝᱠᱟ ᱨᱟᱸᱜᱟᱣ ᱵᱟᱠᱷᱨᱟ ᱜᱮ ᱵᱮᱥ ᱵᱮᱥ ᱛᱮᱠᱚ ᱨᱚᱯᱚᱲ ᱨᱚᱯᱚᱲ ᱛᱮᱠᱚ ᱤᱭᱟᱹᱜᱼᱟ ᱟᱨ ᱨᱟᱸᱜᱟᱣ ᱞᱮᱠᱷᱟᱱ ᱢᱟ ᱚᱠᱟ ᱴᱷᱤᱡ ᱚᱠᱟ ᱵᱟᱝ-ᱟ ᱠᱷᱚᱴᱨᱤ ᱠᱚ ᱥᱟᱵᱽ ᱠᱟᱛᱮᱫ ᱠᱚ ᱞᱟᱜᱟ ᱤᱭᱟᱹ ᱠᱚᱣᱟ ᱢᱟᱜ ᱤᱭᱟᱹ ᱠᱟᱛᱮ ᱦᱚᱸ ᱵᱟᱠᱚ ᱯᱟᱹᱪᱷᱞᱟᱹᱜᱼᱟ ᱟᱞᱮ ᱱᱚᱛᱮ ᱢᱟ ᱱᱟᱦᱟᱸᱜ ᱚᱠᱟ ᱵᱟᱠᱚ ᱴᱷᱤᱠᱟᱹ ᱫᱟᱲᱮᱭᱟᱜ ᱠᱟᱱᱟ ᱟᱠᱚᱭᱟ ᱴᱚᱞᱟ ᱨᱤᱱᱤᱡ ᱠᱟᱱᱟᱭ ᱯᱟᱞᱮᱫ ᱢᱟᱲᱟᱝ ᱥᱮᱫ ᱵᱩᱜᱤ ᱵᱟᱹᱲᱤᱡ ᱡᱚᱦᱚᱜ ᱟᱡ ᱜᱮᱡ ᱛᱤᱸᱜᱩᱱᱟᱭ ᱥᱮ ᱵᱟᱝ ᱚᱱᱟ ᱠᱚᱫᱚ ᱵᱟᱠᱚ ᱴᱷᱤᱠᱟᱹᱭᱮᱫ-ᱟ ᱮᱱᱠᱷᱟᱱ ᱟᱠᱚ ᱥᱟᱶ ᱦᱚᱸ ᱤᱭᱟᱹᱜ ᱠᱟᱱᱟ ᱠᱚ ᱟᱫᱚ ᱱᱮᱭᱟᱜ ᱠᱟᱱᱟ ᱠᱚ ᱤᱭᱟᱹ ᱠᱚᱛᱮ ᱠᱚ ᱠᱷᱫᱟᱹᱣᱮᱫ ᱠᱚᱣᱟ ᱤᱭᱟᱹ ᱠᱚ ᱥᱟᱵ ᱟᱛᱮᱫ ᱦᱮᱸᱪᱮ ᱟᱠᱚᱣᱟᱜ ᱤᱭᱟᱹ ᱜᱮ ᱢᱮᱱᱛᱮ ᱥᱟᱹᱜᱟᱹᱭ ᱜᱮᱠᱚ ᱨᱟᱹᱯᱩᱫᱮᱜᱼᱟ ᱵᱟᱠᱚ ᱴᱷᱤᱠᱟᱹ ᱫᱟᱲᱮᱭᱟᱜ ᱠᱟᱱᱟ ᱱᱚᱣᱟ ᱴᱷᱤᱠ ᱞᱮ ᱠᱟᱹᱢᱤᱭᱮᱫᱼᱟ ᱥᱮ ᱵᱩᱜᱤᱞᱮ ᱠᱟᱹᱢᱤᱭᱮᱫᱼᱟ ᱚᱱᱠᱟ ᱠᱚ ᱤᱭᱟᱹᱜ ᱠᱟᱱᱟ
ᱦᱳᱭ ᱚᱱᱟᱢᱟ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫ ᱡᱮᱢᱚᱱ ᱢᱤᱫᱴᱮᱱ ᱢᱟᱹᱱᱢᱤᱭᱟᱜ ᱨᱟᱸᱜᱟᱣ ᱫᱚ ᱛᱤᱱ ᱚᱠᱛᱮ ᱦᱤᱡᱩᱜᱼᱟ ᱡᱚᱠᱷᱚᱱ ᱡᱟᱦᱟᱱᱟᱜ ᱠᱟᱹᱢᱤ ᱜᱷᱟᱹᱲᱤᱡ ᱡᱮ ᱠᱳᱱᱳ ᱠᱟᱹᱢᱤ ᱜᱷᱟᱹᱲᱤᱡ ᱜᱮ ᱱᱟᱦᱟᱜ ᱧᱮᱞ ᱠᱚᱣᱟᱢ ᱢᱚᱱᱮ ᱞᱟᱜᱟᱣ ᱠᱟᱛᱮᱫ ᱠᱟᱹᱢᱤ ᱠᱚ ᱪᱟᱞᱟᱣ ᱠᱟᱱᱟ ᱟᱨ ᱚᱸᱰᱮ ᱚᱱᱟ ᱠᱟᱹᱢᱤ ᱞᱟᱹᱜᱤᱫ ᱛᱮ ᱱᱟᱦᱟᱜ ᱡᱩᱫᱤ ᱠᱟᱹᱣᱰᱤ ᱠᱚᱠᱚ ᱠᱚᱠᱚᱭ ᱛᱟᱦᱮᱱᱟ ᱛᱟᱦᱚᱞᱮ ᱩᱱ ᱚᱠᱛᱚ ᱫᱚ ᱱᱟᱦᱟᱜ ᱟᱨᱦᱚᱸ ᱨᱟᱸᱜᱟᱣ ᱜᱮ ᱟᱹᱭᱠᱟᱹᱜ ᱛᱟᱦᱮᱱᱟ ᱡᱮ ᱠᱟᱹᱣᱰᱤ ᱠᱚ ᱠᱚᱭ ᱫᱚ ᱱᱟᱦᱟᱜ ᱛᱷᱚᱲᱟ ᱢᱚᱱᱮᱨᱮ ᱫᱩᱠ ᱠᱟᱹᱜ ᱛᱟᱦᱮᱱᱟ ᱨᱟᱸᱜᱟᱣ ᱟᱹᱭᱠᱟᱹᱫ ᱛᱟᱦᱮᱱᱟ ᱠᱤ ᱵᱤᱱᱟ ᱠᱟᱹᱣᱰᱤ ᱛᱮ ᱤᱧᱟᱹᱜ ᱠᱟᱹᱢᱤ ᱪᱤᱠᱟ ᱵᱟᱝ ᱦᱮᱭᱩᱼᱟ ᱦᱳᱭᱥᱮ ᱟᱫᱚ ᱩᱱ ᱚᱠᱛᱚ ᱦᱚᱸ ᱨᱟᱸᱜᱟᱣ ᱦᱮᱭ ᱟᱠᱩ ᱜᱮᱭᱟ
ᱦᱮᱸ
ᱦᱳᱭ ᱥᱮ
ᱦᱮᱸ ᱦᱮᱸ
ᱟᱨ ᱡᱩᱫᱤ ᱡᱟᱦᱟᱸᱭ ᱦᱚᱲᱟᱜ ᱨᱟᱸᱜᱟᱣ ᱟᱠᱟᱱᱟ ᱩᱱᱤ ᱥᱩᱨ ᱥᱮᱫ, ᱡᱩᱫᱤᱢ ᱥᱮᱱ ᱮᱱᱟ ᱛᱚ ᱦᱮᱸ ᱢᱟ ᱢᱤᱫ ᱵᱟᱨ ᱠᱟᱛᱷᱟ ᱱᱚᱣᱟ ᱵᱟᱨᱮᱛᱮ ᱞᱟᱹᱭ ᱵᱮᱱ ᱡᱩᱫᱤ ᱡᱟᱦᱟᱸᱭ ᱦᱚᱲ ᱡᱩᱫᱤ ᱨᱟᱸᱜᱟᱣ ᱠᱚᱜᱼᱟ, ᱟᱨ ᱩᱱᱤ ᱪᱷᱟᱲᱟ ᱵᱮᱱ ᱪᱟᱞᱟᱜᱼᱟ ᱛᱟᱦᱚᱞᱮ ᱩᱱᱤ ᱚᱠᱛᱚ ᱪᱮᱫ ᱠᱚ ᱩᱱᱤ ᱦᱚᱲᱮ ᱪᱮᱠᱟ ᱫᱟᱲᱮᱭᱟᱜᱼᱟ ᱵᱮᱱ ᱥᱟᱶᱛᱮ,
ᱱᱮ ᱤᱧ ᱡᱚᱠᱷᱚᱡ ᱢᱟ ᱨᱟᱸᱜᱟᱣ ᱡᱚᱦᱚᱜ ᱢᱟ ᱪᱟᱞᱟᱣ ᱞᱮᱱᱠᱚ ᱩᱱ ᱫᱩᱜ ᱠᱚ ᱪᱟᱞᱟᱜ ᱫᱚᱠᱚ ᱩᱱᱠᱩ ᱪᱮᱫ ᱠᱚ ᱫᱩᱜᱟ ᱩᱱᱠᱩ ᱢᱚᱛᱞᱚᱵ ᱩᱱᱠᱩ ᱪᱮᱛᱟᱱ ᱨᱮᱠᱚ ᱟᱨᱚ ᱠᱚ ᱤᱭᱟᱹᱼᱟ ᱠᱷᱟᱱ ᱚᱠᱚᱭ ᱪᱷᱟᱲᱟᱣ ᱪᱟᱞᱟᱣ ᱠᱟᱱᱟ ᱩᱱᱤᱢᱟ ᱵᱟ ᱩᱱᱠᱩ ᱜᱮᱠᱚ ᱫᱟᱞ ᱠᱚᱣᱟ ᱟᱪᱪᱷᱟ
ᱦᱩᱸ ᱦᱩᱸ
ᱟᱨ ᱚᱱᱟᱛᱤᱨ ᱤᱱᱟᱹᱜ ᱤᱭᱟᱹ ᱠᱚ ᱫᱩᱜᱽ ᱠᱚ ᱪᱟᱞᱟᱜ ᱫᱚ ᱤᱱᱟᱹᱜ ᱦᱚᱸ ᱵᱟᱠᱚ ᱪᱟᱞᱟᱜᱼᱟ, ᱤᱭᱟᱹ ᱨᱮ ᱦᱚ ᱠᱚ, ᱟᱨ ᱟᱡ ᱢᱟ ᱡᱟᱸᱦᱟ ᱤᱭᱟᱹ ᱜᱮ ᱥᱟᱵ ᱠᱟ ᱟᱭᱥᱮ ᱡᱟᱦᱟ ᱚᱱᱟ ᱫᱷᱤᱨᱤ ᱥᱟᱵ ᱠᱮᱫ ᱡᱟᱦᱟᱸ ᱤᱭᱟᱹ ᱚᱱᱛᱮ ᱫᱚ ᱡᱟᱦᱟᱸ ᱨᱮ ᱤᱭᱟᱹ ᱠᱚ ᱥᱟᱵ ᱠᱟᱜ ᱩᱱᱤ ᱩᱱᱤ ᱪᱮᱛᱟᱱ ᱨᱮᱜᱮ ᱤᱭᱟᱹᱭᱟ ᱚᱠᱚᱭ ᱫᱩᱜ ᱮ ᱪᱟᱞᱟᱣ ᱠᱚᱜᱼᱟ, ᱩᱱᱤ ᱪᱮᱛᱟᱱ ᱨᱮᱠᱚ ᱤᱭᱟᱹᱭᱟ ᱟᱪᱪᱷᱟ,
ᱦᱮᱸ
ᱦᱮᱸ
ᱦᱳᱭ ᱦᱳᱭ ᱚᱱᱟ ᱢᱟ ᱥᱟᱹᱨᱤ ᱠᱟᱛᱷᱟ ᱠᱟᱱ ᱜᱮ ᱛᱟᱦᱚᱞᱮ ᱛᱚᱵᱮ ᱡᱟᱦᱟᱸ ᱛᱤᱥ ᱠᱚ ᱡᱷᱚᱜᱽᱲᱟ ᱵᱟᱲᱟᱜ ᱛᱟᱦᱮᱱᱟ ᱟᱨᱠᱚ ᱡᱷᱚᱜᱲᱟ ᱵᱟᱲᱟ ᱟᱠᱟᱱᱟ ᱛᱟᱦᱚᱞᱮ ᱪᱷᱟᱲᱟᱣ ᱠᱚᱫᱚ ᱵᱮᱱ ᱥᱮᱱ ᱵᱟᱲᱟ ᱟᱠᱟᱱᱟ ᱥᱮ ᱵᱟᱝ ᱛᱟᱦᱚᱞᱮ ᱚᱱᱠᱟ,
ᱦᱚᱸ ᱥᱮ ᱦᱚᱸ ᱤᱭᱟᱹ ᱟᱞᱮ ᱴᱚᱞᱟ ᱨᱮᱜᱮ ᱢᱤᱫ ᱫᱷᱟᱣ ᱢᱤᱫᱴᱟᱝ ᱵᱮᱴᱟ ᱱᱟᱦᱟᱜ ᱟᱡ ᱜᱚᱜᱚ ᱛᱟᱠᱤᱱᱮ, ᱫᱟᱜᱴ ᱞᱮᱫ ᱠᱤᱱ ᱛᱟᱦᱮᱸᱱᱟ ᱟᱨ ᱨᱟᱹᱜᱤ ᱤᱭᱟᱹᱛᱮ ᱤᱭᱟᱹ ᱠᱚ ᱥᱟᱵ ᱞᱮᱫ ᱛᱟᱦᱮᱸᱜᱼᱟ ᱦᱮᱸ ᱡᱮ, ᱚᱱᱟ ᱠᱟ. ᱯᱤ ᱠᱩᱴᱨᱤ ᱤᱭᱟᱹ ᱵᱟᱝᱟ ᱥᱟᱵ ᱞᱮᱫ ᱛᱟᱦᱮᱸᱜᱼᱟ ᱚᱱᱠᱟ ᱤᱯᱤᱞᱟᱫᱮ ᱛᱟᱦᱮᱸᱜ ᱩᱱ ᱡᱚᱦᱚᱜ ᱜᱮ, ᱟᱞᱮ ᱞᱮ ᱪᱟᱞᱟᱣ ᱞᱮᱱᱟ ᱛᱤᱱᱟᱹᱜ ᱦᱚᱲ ᱵᱟᱨᱯᱮ ᱦᱚᱲ ᱮᱱᱠᱷᱟᱱ ᱟᱞᱮ ᱢᱚᱛᱞᱚᱵ ᱤᱧᱟᱹᱜ ᱛᱤᱨᱮ ᱵᱟᱡᱟᱣ ᱞᱮᱱ ᱛᱟᱦᱮᱸᱼᱟ ᱤᱭᱟᱹ ᱚᱱᱟ ᱠᱩᱴᱨᱟᱹ ᱤᱭᱟᱹᱛᱮ ᱤᱯᱤᱞ ᱩᱛᱟᱹᱨᱮᱫ ᱛᱟᱦᱮᱱᱟᱭ ᱟᱨ ᱠᱟᱹᱴᱤᱡ ᱠᱷᱟᱱᱜᱮ ᱵᱟᱡᱟ ᱩᱱᱤ ᱵᱩᱰᱷᱤ ᱦᱚᱲ ᱱᱟᱜ ᱟᱨ ᱚᱱᱟ ᱤᱭᱟᱹᱛᱮ, ᱛᱮᱜᱮ ᱤᱱᱟᱹᱜ ᱨᱟᱹᱜᱤ ᱦᱟᱱᱮ ᱩᱱᱤ ᱤᱭᱟᱹ ᱦᱚᱸ ᱠᱤ, ᱵᱟᱭ ᱵᱟᱭ ᱦᱩᱫᱤᱥ ᱫᱟᱲᱮᱭᱟᱜ ᱠᱟᱱᱟ ᱪᱮᱫᱼ ᱮ ᱠᱚᱨᱟᱣᱮᱫᱼᱟ ᱪᱮᱫ ᱫᱚ ᱵᱟᱝᱟ, ᱟᱪᱪᱷᱟ
ᱦᱳᱭ ᱚᱱᱮ ᱡᱮᱢᱚᱱᱮᱢ ᱢᱮᱱ ᱠᱮᱫ ᱞᱮᱠᱟᱛᱮ ᱚᱱᱮ, ᱠᱟᱯᱤ ᱥᱮ ᱪᱮᱫ ᱢᱮᱱ ᱮᱫᱟᱢ ᱥᱟᱵ ᱠᱮᱫᱮᱜᱟᱭ ᱚᱱᱟᱭ, ᱢᱟᱜᱮ ᱞᱟᱹᱜᱤᱫ ᱛᱮ ᱥᱮ ᱠᱩᱴᱟᱹᱢᱤ ᱞᱟᱹᱜᱤᱫ ᱛᱮ, ᱛᱮ ᱟᱫᱚ ᱨᱟᱸᱜᱟᱣ ᱡᱳᱨ ᱨᱮᱫᱚ ᱱᱟᱦᱟᱜ ᱵᱟᱝ ᱵᱩᱪᱩᱜᱼᱟ ᱟᱫᱚ ᱚᱱᱟᱛᱤᱧ ᱢᱮᱱᱟ ᱦᱚᱲ ᱫᱚ ᱱᱟᱦᱟᱜ, ᱡᱩᱫᱤᱢ ᱧᱮᱞᱮ ᱠᱟᱱᱟ ᱨᱟᱸᱜᱟᱜ ᱠᱟᱱᱟᱭ, ᱛᱟᱦᱚᱞᱮ ᱚᱱᱟ ᱚᱠᱛᱚ ᱫᱚ ᱟᱢᱫᱚ ᱚᱸᱰᱮ ᱠᱷᱚᱱᱚᱡ ᱫᱚ ᱥᱟᱦᱟᱜ ᱢᱮ ᱟᱞᱚᱢ ᱨᱟᱸᱜᱟᱣ ᱦᱚᱪᱚᱭᱮᱭᱟ ᱟᱨ ᱡᱩᱫᱤ ᱨᱟᱸᱜᱟᱣ ᱞᱮᱱᱠᱷᱟᱱ ᱦᱟᱜ ᱩᱱᱤ ᱨᱟᱸᱜᱟᱣ ᱫᱟᱲᱮᱛᱮ ᱱᱟᱦᱟᱜ ᱟᱹᱰᱤ ᱜᱟᱱ ᱟᱢ ᱡᱤᱱᱤᱥᱮ ᱟᱢᱟᱜ ᱠᱷᱚᱛᱤ ᱫᱟᱲᱮᱭᱟᱜᱼᱟ, ᱡᱮᱢᱚᱱ ᱟᱢᱮ ᱫᱟᱞ ᱜᱚᱡ ᱫᱟᱲᱮᱭᱟᱢᱟ ᱡᱮᱢᱚᱱ ᱟᱢᱟᱜ ᱛᱤ ᱠᱚᱭ ᱫᱟᱞ ᱨᱟᱹᱯᱩᱫ ᱫᱟᱲᱮᱭᱟᱜᱼᱟ ᱦᱳᱭ ᱥᱮ, ᱛᱚ ᱢᱤᱫᱴᱮᱱ ᱨᱟᱸᱜᱟᱣ ᱢᱟᱹᱱᱢᱤᱭᱟᱜ ᱦᱚᱲ ᱥᱩᱨ ᱨᱮᱫᱚ ᱪᱟᱞᱟᱣ ᱫᱚ ᱟᱹᱰᱤ ᱢᱩᱥᱠᱤᱞ ᱜᱮᱭᱟ ᱟᱹᱰᱤ ᱵᱚᱛᱚᱨ ᱠᱟᱛᱷᱟ ᱠᱟᱱᱟ ᱟᱨ ᱦᱩᱫᱤᱥ ᱛᱮᱦᱚᱸ ᱢᱟᱱᱮ ᱢᱤᱫᱴᱮᱱ ᱟᱨ ᱡᱩᱫᱟᱹ ᱜᱮ ᱟᱹᱭᱠᱟᱹᱜ ᱛᱟᱦᱮᱱᱟ ᱟᱨᱠᱤ ᱢᱤᱫᱴᱟᱝ ᱢᱟᱹᱱᱢᱤ ᱟᱜ ᱨᱟᱸᱜᱟᱜ ᱛᱟᱦᱮᱱ ᱠᱷᱟᱡ ᱫᱚ ᱱᱟᱦᱟᱜ ᱪᱮᱫ ᱞᱮᱠᱟ ᱠᱟᱛᱮᱜ ᱩᱱᱤ ᱟ ᱛᱷᱮᱨᱤᱭᱟ ᱦᱳᱭ ᱥᱮ
ᱦᱮ ᱟᱹᱵᱤᱱ ᱫᱚ ᱚᱱᱠᱟ ᱤᱭᱟᱹ ᱫᱩᱲᱩᱵ ᱵᱟᱲᱟ ᱪᱟᱞᱟᱣ ᱟᱠᱟᱱᱟᱵᱤᱱ ᱥᱮ ᱵᱟᱝ ᱞᱟᱜᱟᱣ ᱡᱚᱦᱚᱜ ᱠᱟᱱᱟᱜ
ᱦᱳᱭ ᱟᱹᱞᱤᱧ ᱦᱚᱞᱤᱧ ᱥᱮᱱ ᱟᱠᱟᱱ ᱜᱮᱭᱟ ᱟᱫᱚ ᱟᱪᱟᱨ ᱵᱤᱪᱟᱹᱨ ᱠᱚᱨᱮ ᱜᱮ ᱱᱟᱸᱜ ᱚᱱᱠᱟ ᱠᱚ ᱨᱟᱸᱜᱟᱣ ᱵᱟᱲᱟᱜ ᱛᱟᱦᱮᱱᱟ ᱡᱟᱦᱟᱸᱭ ᱠᱚ ᱫᱳᱥ ᱵᱟᱲᱟ ᱠᱟᱜᱼᱟ ᱩᱱᱠᱩ ᱱᱟᱦᱟᱜ ᱟᱹᱰᱤ ᱟᱸᱴ ᱚᱱᱠᱟ ᱟᱫᱚ ᱚᱱᱠᱟ ᱵᱤᱪᱟᱹᱨᱼᱟᱪᱟᱨ ᱠᱚᱨᱮᱛᱮ ᱱᱟᱜ ᱟᱫᱚ ᱢᱤᱫ ᱵᱟᱨ ᱠᱚ ᱛᱷᱟᱯᱟ ᱛᱷᱩᱯᱩ ᱵᱟᱲᱟ ᱠᱚᱜᱮᱭᱟ ᱨᱟᱸᱜᱟᱣ ᱛᱮ ᱦᱟᱜ ᱟᱫᱚ, ᱫᱟᱞ ᱛᱟᱯᱟᱢ ᱢᱟ ᱱᱟᱦᱟᱜ ᱟᱵᱩ ᱥᱚᱢᱟᱡᱽ ᱨᱮᱢᱟ ᱱᱟᱦᱟᱜ ᱟᱵᱚᱣᱟᱜ ᱵᱤᱪᱟᱹᱨ ᱨᱮᱢᱟ ᱵᱟᱝᱠᱟᱱ ᱢᱟᱺᱡᱷᱤ ᱯᱟᱨᱟᱱᱤᱠ ᱠᱚ ᱛᱤᱱᱟᱹᱜ ᱠᱚ, ᱫᱩᱲᱩᱵ ᱛᱟᱦᱮᱱᱟ ᱥᱚᱵ ᱟᱨ ᱫᱟᱜ ᱟᱛᱮ ᱜᱮᱠᱚ ᱫᱩᱲᱩᱵ ᱛᱟᱦᱮᱱᱟ ᱥᱮᱸᱜᱮᱞ ᱟᱛᱮᱫ ᱫᱚ ᱵᱟᱝ ᱱᱟᱦᱟᱜ ᱦᱳᱭ ᱥᱮ ᱟᱫᱚ ᱚᱱᱟ ᱤᱭᱟᱹᱛᱮ ᱚᱱᱟ ᱩᱱ ᱜᱷᱲᱤᱡ ᱪᱷᱟᱲᱟᱣ ᱵᱟᱲᱟ ᱠᱚ ᱦᱩᱭ ᱵᱟᱲᱟ ᱟᱠᱟᱱ ᱜᱮᱭᱟ ᱦᱳᱭ
ᱟᱪᱪᱷᱟ
ᱛᱟᱦᱚᱞᱮ ᱜᱚᱢᱠᱮ ᱟᱯᱮ ᱥᱮᱫ ᱫᱚ ᱵᱤᱪᱟᱹᱨ ᱦᱩᱭᱩᱜ ᱛᱟᱦᱮᱱᱟ ᱚᱠᱛᱚ ᱵᱤᱪᱟᱹᱨ ᱠᱚᱨᱮ ᱛᱟᱦᱚᱞᱮ ᱢᱟᱺᱡᱷᱤ ᱯᱟᱨᱟᱱᱤᱠ ᱠᱚᱠᱚ ᱚᱱᱠᱟᱱ ᱤᱭᱟᱹ ᱠᱚ ᱮᱢ ᱵᱟᱲᱟ ᱟᱠᱟᱫ ᱯᱮᱭᱟ ᱪᱷᱩᱴ ᱡᱮ ᱫᱟᱞᱮ ᱯᱮ ᱱᱩᱭ ᱫᱚ ᱥᱮ ᱱᱚᱝᱠᱟ
ᱵᱟᱝᱟ ᱵᱟᱝᱟ ᱚᱱᱠᱟ ᱫᱚ ᱚᱠᱟ ᱨᱮᱦᱚᱸ ᱵᱟᱠᱚ ᱮᱢᱟ ᱠᱚᱣᱟ ᱤᱧᱟᱹᱜ ᱞᱟᱹᱭ ᱛᱮᱢᱟ ᱚᱠᱠᱟ ᱡᱟᱦᱟᱸ ᱫᱩᱰᱩᱵ ᱠᱟᱛᱮ ᱵᱤᱪᱟᱨ ᱡᱟᱦᱟᱸ ᱜᱮ ᱰᱟᱸᱰᱚᱢ ᱠᱚ ᱦᱟᱜ ᱚᱱᱟ ᱠᱚᱠᱚ ᱤᱭᱟᱹ ᱵᱟᱲᱟᱭᱟ ᱮᱱᱠᱷᱟᱱ ᱤᱱᱟᱹᱜ ᱜᱮ ᱟᱨ ᱫᱟᱞ ᱤᱭᱟᱹ ᱠᱚᱫᱚ ᱵᱟᱝ ᱟᱨ ᱚᱱᱟ ᱨᱟᱸᱜᱟᱣ ᱡᱮ ᱮᱱᱠᱷᱟᱱ ᱛᱟᱯᱟᱢ ᱮᱱᱟ ᱠᱚ ᱡᱩᱫᱤ ᱚᱱᱟ ᱫᱟᱞ ᱤᱭᱟᱹ ᱫᱚ ᱟᱨ ᱵᱤᱪᱟᱹᱨ ᱨᱮᱦᱚ ᱫᱚ ᱚᱱᱟ ᱪᱷᱩᱞᱤ ᱫᱚ ᱵᱟᱠᱚ ᱮᱢᱟ ᱠᱚᱣᱟ ᱠᱤ ᱫᱟᱞᱮᱯᱮ ᱢᱮᱱᱛᱮ ᱵᱷᱩᱞ ᱟᱠᱟᱜᱟᱭ ᱤᱭᱟᱹ ᱟᱠᱟᱜ ᱟᱭ
ᱦᱳᱭ ᱮᱱᱛᱮ ᱫᱟᱞ ᱨᱮᱭᱟᱜ ᱪᱷᱩᱴ ᱫᱚ ᱱᱟᱦᱟᱜ ᱚᱠᱚᱭ ᱜᱮ ᱚᱠᱟᱴᱟᱜ ᱵᱤᱪᱟᱹᱨ ᱜᱮ ᱵᱟᱠᱚ ᱱᱚᱝᱠᱟ ᱮᱢᱚᱜ ᱛᱟᱦᱮᱱᱟ ᱚᱱᱟ ᱫᱚ ᱟᱠᱚ ᱦᱚᱲ ᱱᱤᱡᱮ ᱵᱤᱪᱟᱹᱨ ᱛᱟᱦᱮᱱᱟ ᱟᱯᱱᱟᱨ ᱢᱚᱱᱮᱨᱮ ᱟᱫᱚ ᱩᱱ ᱚᱠᱛᱮ ᱠᱚ ᱟᱨ ᱞᱟᱹᱲᱦᱟᱹᱭ ᱛᱟᱯᱟᱢᱚᱜ ᱛᱟᱦᱮᱱᱟ ᱦᱳᱭ ᱥᱮ
ᱦᱮᱸ ᱮᱱᱠᱷᱟᱱ ᱱᱚᱣᱟ ᱡᱟᱦᱟᱸᱭ ᱮ ᱫᱩᱥ ᱠᱟᱜᱟᱭ ᱩᱱᱤ ᱢᱟ ᱮᱠᱞᱟ ᱜᱮᱭᱟ ᱱᱟᱜ ᱟᱨ ᱢᱚᱬᱮ ᱦᱚᱲ ᱢᱟ ᱴᱚᱞᱟ ᱦᱚᱲᱢᱟ ᱟᱹᱰᱤ ᱥᱚᱠᱛᱚᱱᱟᱱ ᱫᱟᱞ ᱜᱚᱡᱮ ᱟᱠᱚ ᱠᱚ ᱩᱱᱤᱢᱟ ᱫᱟᱞ ᱠᱚ ᱪᱷᱩᱴ ᱮᱢᱟᱭ ᱠᱟᱱ ᱠᱷᱟᱱ ᱤᱱ ᱡᱚᱦᱚᱜ ᱦᱚᱸ ᱤᱭᱟᱹ ᱦᱚᱸᱛᱚ ᱨᱟᱹᱜᱤ ᱦᱚᱲ ᱛᱟᱦᱮᱸ ᱠᱚᱜᱼᱟ ᱠᱚ ᱛᱚ ᱟᱨ ᱵᱟᱠᱚ ᱴᱷᱤᱠᱟᱹ ᱫᱟᱲᱮᱭᱟᱜᱼᱟ ᱩᱱᱠᱩ ᱦᱚᱸ ᱟᱨ ᱱᱚᱛᱮ ᱪᱷᱩᱴ ᱠᱚ ᱮᱢᱚᱜ᱾
ᱦᱮ ᱚᱱᱠᱟ ᱪᱷᱩᱴ ᱫᱚ ᱵᱟᱝ ᱮᱢᱚᱜ ᱞᱟᱹᱠᱛᱤ ᱠᱟᱱᱟ ᱟᱨ ᱟᱛᱳ ᱠᱚᱨᱮ ᱦᱚᱸ ᱡᱩᱫᱤ ᱚᱱᱠᱟ ᱪᱷᱩᱴ ᱪᱷᱩᱴ ᱵᱚᱱ ᱟᱲᱟᱜ ᱠᱮᱜᱼᱟ ᱫᱟᱞ ᱛᱟᱯᱟᱢ ᱨᱮᱭᱟᱜ ᱛᱟᱦᱚᱞᱮ ᱦᱟᱜ ᱛᱤᱱᱟᱹᱜ ᱦᱚᱲ ᱪᱚᱵᱚᱱ ᱫᱟᱞ ᱜᱚᱡ ᱠᱚ ᱱᱟᱦᱟᱜ ᱠᱚᱱᱚ ᱦᱤᱥᱟᱹᱵ ᱨᱮ ᱞᱮᱠᱷᱟ ᱨᱮᱜᱮ ᱵᱟᱝ ᱦᱤᱡᱩᱜᱼᱟ ᱦᱳᱭ ᱥᱮ᱾
ᱟᱪᱪᱷᱟ ᱦᱮ
ᱟᱫᱚ ᱚᱱᱟᱛᱮ ᱟᱞᱮ ᱥᱮᱫ ᱦᱚᱸ ᱚᱱᱠᱟ ᱢᱟᱱᱮ ᱱᱤᱭᱚᱢ ᱢᱮᱱᱟᱜᱼᱟ ᱫᱟᱞ ᱫᱚ ᱵᱟᱵᱚᱱ ᱫᱟᱞ ᱫᱟᱲᱮ ᱠᱟᱣᱟ ᱡᱟᱦᱟᱸ ᱛᱤᱱᱟᱹᱜ ᱜᱮ ᱢᱤᱥᱪᱟᱨ ᱠᱚ ᱦᱩᱭᱩᱜᱼᱟ ᱡᱟᱦᱟᱸ ᱛᱤᱱᱟᱹᱜ ᱜᱮ ᱜᱟᱞᱢᱟᱨᱟᱣ ᱠᱚ ᱦᱩᱭᱩᱜᱼᱟ ᱱᱟᱦᱟᱜ ᱟᱯᱱᱟᱨ ᱟᱛᱳ ᱨᱮᱜᱮ ᱱᱟᱦᱟᱜ ᱟᱯᱮ ᱢᱟᱺᱡᱷᱤ ᱠᱚ ᱩᱱᱠᱩ ᱠᱚ ᱞᱟᱹᱭ-ᱟ᱾ ᱟᱨ ᱱᱟᱦᱟᱜ ᱫᱟᱞ ᱛᱟᱯᱟᱱ ᱫᱚ ᱵᱟᱠᱚ ᱢᱮᱱᱟ ᱱᱚᱛᱮ ᱦᱚᱸ ᱚᱱᱟ ᱠᱟᱹᱨᱤ ᱢᱮᱱᱟᱜᱼᱟ᱾
ᱦᱮᱸ ᱦᱮᱸ ᱟᱨ ᱟᱞᱮ ᱱᱚᱛᱮ ᱢᱟ ᱚᱱᱠᱟ ᱠᱟᱹᱴᱤᱡ ᱤᱭᱟᱹ ᱱᱤᱥᱟᱹᱱᱚᱜ ᱠᱟᱱᱟ ᱠᱚᱫᱚ ᱚᱱᱟ ᱠᱷᱟᱹᱛᱤᱨ ᱦᱚᱲ ᱠᱚ ᱵᱟᱠᱚ ᱴᱷᱤᱠᱟᱹ ᱫᱟᱲᱮᱭᱟᱜ ᱠᱟᱱᱟ᱾ ᱦᱩᱰᱤᱧ ᱦᱩᱰᱤᱧ ᱠᱟᱛᱷᱟ ᱨᱮᱠᱚ ᱨᱟᱸᱜᱟᱣ ᱠᱟᱱᱟ᱾ ᱱᱚᱣᱟ ᱢᱟ ᱟᱯᱮ ᱦᱚᱱᱛᱮ ᱦᱩᱭᱩᱜ ᱠᱟᱱᱟ ᱥᱮ ᱵᱟᱝ-ᱟ ᱱᱚᱝᱠᱟ?
ᱦᱳᱭ ᱱᱚᱛᱮ ᱦᱚᱸ ᱚᱱᱠᱟ ᱦᱩᱰᱤᱝ ᱦᱩᱰᱤᱧ ᱠᱟᱛᱷᱟ ᱨᱮᱜᱮ ᱨᱟᱸᱜᱟᱣ ᱫᱚ ᱦᱩᱭᱩᱜ ᱜᱮᱭᱟ᱾ ᱪᱮᱫ ᱠᱚᱪᱚ ᱨᱮᱱᱟᱜ ᱠᱟᱹᱢᱤ ᱠᱚᱨᱮᱱᱟᱜ ᱠᱚ ᱫᱤᱥᱟᱹ ᱠᱟᱜ ᱠᱟᱱᱟ ᱛᱚ ᱦᱳᱭ ᱥᱮ᱾
ᱦᱮᱸ᱾
ᱛᱟᱦᱚᱞᱮ ᱫᱟᱜ ᱠᱚᱫᱚ ᱚᱛ ᱚᱱᱛᱚᱨ ᱫᱚ ᱪᱮᱫ ᱞᱮᱠᱟ ᱟᱹᱯᱮᱥᱮ ᱫᱟᱜ ᱡᱟᱹᱯᱩ?
ᱡᱟᱹᱯᱩᱫ ᱜᱮᱭᱟ᱾ ᱦᱳᱞᱟ ᱦᱚᱸ ᱥᱮᱛᱟᱜ ᱠᱷᱚᱱᱚ ᱡᱟᱯᱩᱫ ᱫᱟᱭ ᱤᱱᱠᱟᱹ ᱡᱳᱨ ᱦᱚᱸ ᱵᱟᱭ ᱚᱡᱚ ᱠᱮᱫᱮᱼᱟ ᱚᱱᱠᱟ ᱠᱟᱹᱴᱤᱡ ᱠᱟᱹᱴᱤᱡ ᱜᱟᱱ ᱫᱟᱜᱮᱫᱼᱟ ᱟᱫᱚ ᱫᱤᱱ ᱪᱷᱟᱨᱟ ᱠᱤᱱᱛᱩ ᱫᱟᱜᱮᱫ ᱛᱮᱭ ᱥᱮᱛᱟᱜ ᱠᱷᱚᱱ ᱫᱚ ᱪᱷᱩᱴᱟᱹᱣ ᱠᱟᱜᱼᱟ ᱾ ᱱᱤᱛ ᱦᱚ ᱫᱟᱜ ᱮᱫ ᱜᱮᱭᱟᱭ
ᱦᱮᱸ ᱦᱸ ᱦᱳᱭ ᱫᱟᱜ ᱡᱟᱹᱯᱩᱫ ᱫᱤᱱ ᱠᱟᱱᱟ ᱫᱟᱜ ᱮᱫ ᱠᱟᱱ ᱜᱮᱭᱟᱭ ᱦᱩᱲᱩ ᱨᱚᱦᱚᱭ ᱪᱟᱥ ᱫᱤᱱ ᱠᱟᱱᱟ ᱪᱟᱥ ᱠᱟᱱ ᱜᱮᱭᱟ ᱵᱚᱱ ᱟᱫᱚ ᱱᱟᱦᱟᱜ ᱚᱱᱮ ᱫᱮᱤ ᱢᱤᱫᱵᱟᱨ ᱠᱚᱫᱚ ᱦᱩᱭ ᱵᱟᱲᱟᱣ ᱟᱠᱟᱱᱟ᱾ ᱚᱠᱚᱭ ᱠᱚᱫᱚ ᱠᱚ ᱞᱟᱦᱟᱭᱮᱱᱟ ᱚᱠᱚᱭ ᱠᱚᱫᱚ ᱠᱚ ᱛᱟᱭᱱᱚᱢ ᱱᱟ ᱦᱳᱭᱥᱮ᱾
ᱟᱯᱮ ᱫᱚᱚ ᱨᱚᱦᱚᱭᱟ ᱛᱚ ᱵ ᱜᱮᱭᱟᱯᱮ?